ᱦᱮᱞᱳᱣ ᱜᱚᱢᱠᱮ ᱟᱸᱡᱚᱢᱚᱜ ᱠᱟᱱᱟ ᱥᱮ ᱵᱟᱝ ᱟᱹᱞᱤᱧᱟᱜ ᱨᱚᱲ ᱠᱚ ᱾
ᱦᱮᱸ ᱡᱚᱦᱟᱨ ᱜᱮ ᱡᱚᱦᱟᱨ ᱜᱮ ᱜᱚᱢᱠᱮ ᱾
ᱮᱠᱟᱞ ᱡᱚᱦᱟᱨ ᱜᱮ ᱟᱨ
ᱚ ᱾
ᱟᱨ ᱛᱚᱵᱮ ᱪᱮᱫ ᱞᱮᱠᱟ ᱦᱮᱸ ᱟᱹᱰᱤ ᱱᱟᱯᱟᱭ ᱟᱸᱡᱚᱢ ᱦᱤᱡᱚᱜ ᱠᱟᱱᱟ ᱾ ᱟᱥᱚᱜ ᱠᱟᱱᱟᱞᱤᱧ ᱟᱹᱞᱤᱧᱟᱜ ᱨᱚᱲ ᱠᱚᱦᱚᱸ ᱟᱹᱰᱤ ᱱᱟᱯᱟᱭ ᱜᱮ ᱟᱸᱡᱚᱢ ᱥᱮᱴᱮᱨᱚᱜ ᱠᱟᱱᱟ ᱯᱟᱥᱮᱡ ᱾
ᱦᱮᱸ ᱟᱹᱰᱤ ᱱᱟᱯᱟᱭ ᱜᱮ ᱮᱠᱵᱟᱨᱮ ᱟᱸᱡᱚᱢᱚᱜ ᱠᱟᱱᱟ ᱯᱷᱟᱨᱪᱟ ᱯᱷᱟᱨᱪᱤ ᱾ ᱟᱫᱚ ᱪᱮᱫ ᱠᱚᱵᱤᱱ ᱪᱤᱠᱟᱹ ᱵᱟᱲᱟᱭᱮᱫ ᱛᱟᱵᱚᱱᱟ ᱜᱚᱝᱠᱮ ᱢᱟᱥᱮ ᱾
ᱪᱮᱫ ᱠᱚᱫᱚ ᱪᱮᱫ ᱞᱤᱧ ᱪᱤᱠᱟᱭᱟ ᱫᱟᱠᱟ ᱠᱚ ᱠᱤᱫᱩᱵ ᱵᱟᱲᱟ ᱦᱩᱭᱱᱟ ᱦᱟᱸᱜ ᱾ ᱛᱚ ᱱᱚᱜᱼᱚᱭ ᱠᱤᱫᱩᱵ ᱵᱟᱲᱟ ᱠᱟᱛᱮᱫ ᱵᱟᱦᱨᱮ ᱥᱮᱫ ᱱᱚᱝᱠᱟ ᱪᱟᱞᱟᱜ ᱤᱧ ᱢᱮᱱᱮᱫ ᱛᱟᱦᱮᱱᱟ ᱮᱱᱛᱮᱫ ᱾ ᱱᱚᱱᱠᱟ ᱫᱟᱲᱟᱵᱟᱲᱟ ᱵᱚᱞᱮ ᱛᱚ ᱱᱟᱯᱟᱭ ᱢᱟᱪᱷᱟ ᱦᱚᱲᱢᱚ ᱡᱤᱣᱤ ᱠᱚ ᱞᱟᱹᱜᱤᱫ ᱾ ᱢᱮᱱᱠᱷᱟᱱ ᱡᱚᱠᱷᱚᱱᱤᱧ ᱩᱰᱩᱠᱚᱜ ᱠᱟᱱ ᱛᱟᱦᱮᱱᱟᱧ ᱾ ᱚᱠᱟᱨᱜᱮ ᱱᱚᱜᱼᱚᱭ ᱫᱟᱜ ᱡᱟᱹᱲᱤᱭ ᱮᱦᱚᱵ ᱠᱮᱫᱟ ᱾ ᱚᱱᱟ ᱤᱭᱟᱹᱛᱮ ᱱᱚᱜᱚᱭ ᱚᱲᱟᱜ ᱨᱮᱜᱮᱧ ᱫᱩᱲᱩᱵ ᱠᱟᱱᱟ ᱦᱟᱜ ᱛᱚ ᱟᱢᱜᱮ ᱪᱮᱫ ᱠᱚᱢ ᱪᱤᱠᱟᱹ ᱵᱟᱲᱟᱭᱫᱟ ᱾ ᱡᱤᱫᱩᱜ ᱵᱟᱲᱟ ᱠᱚ ᱦᱩᱭ ᱱᱟᱥᱮ ᱵᱟᱝ ᱟᱯᱮ ᱠᱚᱜᱮ ᱾
ᱮ ᱟᱞᱮ ᱠᱚᱦᱚᱸ ᱟᱹᱣᱨᱤᱞᱮ ᱠᱮᱫᱩᱵ ᱵᱟᱲᱟᱜᱼᱟ ᱠᱮᱫᱩᱵ ᱠᱚᱫᱚ ᱾ ᱮ ᱟᱫᱚ ᱩᱱᱟᱹᱜ ᱫᱚ ᱜᱚ ᱾ ᱩᱱᱟᱹᱜ ᱞᱚᱜᱚᱱ ᱫᱚ ᱦᱟᱸᱜ ᱵᱟᱞᱮ ᱠᱮᱫᱮᱫᱚᱵᱚᱜᱼᱟ ᱜᱚᱢᱠᱮ ᱟᱞᱮ ᱫᱚ ᱱᱟᱦᱟᱜ ᱟᱨᱠᱤ ᱦᱮ ᱦᱮ᱾ ᱟᱫᱚ ᱚᱲᱟᱜ ᱨᱮ ᱜᱤᱫᱽᱨᱟᱹ ᱠᱚ ᱢᱟᱹᱭ ᱵᱟᱹᱵᱩ ᱠᱚ ᱢᱮᱱᱟᱜ ᱠᱚᱣᱟ ᱛᱚ ᱟᱫᱚ ᱱᱩᱠᱩ ᱠᱟᱹᱴᱤᱡ ᱠᱚ ᱚᱞ ᱯᱟᱲᱦᱟᱣ ᱧᱚᱜ ᱜᱮᱭᱟ ᱦᱮᱸ ᱟᱫᱚ ᱚᱱᱟ ᱠᱷᱟᱹᱛᱤᱨ ᱢᱟᱱᱮ ᱫᱚᱥ ᱵᱟᱡᱮ ᱜᱚᱫᱚᱜᱼᱟ ᱾ ᱟ ᱫᱚᱥ ᱥᱟᱲᱮ ᱫᱚᱥᱴᱟ ᱥᱮᱫ ᱱᱚᱝᱠᱟ ᱠᱤᱫᱩᱜ ᱵᱟᱲᱟ ᱦᱩᱭᱩᱜᱼᱟ ᱾
ᱟᱪᱪᱷᱟ ᱟᱪᱟ ᱟᱪᱪᱷᱟ ᱟᱪᱪᱷᱟ ᱟᱞᱮ ᱱᱚᱜᱼᱚᱭ ᱟᱛᱩ ᱰᱤᱦᱟᱹᱛ ᱴᱷᱮᱡ ᱢᱟᱢ ᱢᱮᱱ ᱫᱟᱲᱮᱭᱟᱜ ᱢᱟᱱᱮ ᱱᱚᱣᱟ ᱟᱴ ᱵᱟᱡᱮ ᱫᱷᱟᱹᱵᱤᱡ ᱛᱮᱦᱟᱸᱜ ᱟᱹᱰᱤ ᱡᱟᱹᱥᱛᱤ ᱦᱚᱲ ᱠᱚ ᱢᱟᱱᱮ ᱜᱤᱛᱤᱡ ᱵᱟᱲᱟᱜ ᱟᱠᱚ ᱥᱮ ᱾ ᱟᱴ ᱵᱟᱡᱮ ᱥᱟᱲᱮ ᱟᱴ ᱱᱚ ᱵᱟᱡᱮ ᱛᱮᱛᱚ ᱢᱟᱱᱮ ᱥᱟᱡ ᱥᱩᱡ᱾ ᱱᱚᱱᱠᱟ ᱵᱩᱡᱷᱟᱹᱜᱼᱟ ᱟᱨ ᱟᱴ ᱵᱟᱡᱮ ᱞᱮᱠᱟ ᱛᱮᱜᱮ ᱫᱟᱠᱟ ᱤᱥᱤᱱ ᱡᱚᱛᱚ ᱜᱮ ᱦᱟᱸᱜ ᱾ ᱛᱚ ᱟᱹᱛᱩ ᱰᱤᱦᱟᱛ ᱨᱮᱫᱚ ᱢᱟᱱᱮ ᱱᱚᱝᱠᱟ ᱦᱩᱭᱩᱜ ᱾ ᱛᱟᱦᱮᱱ ᱜᱮᱭᱟ ᱮᱱᱛᱜ ᱨᱮᱭᱟᱲ ᱫᱤᱱ ᱦᱮᱢ ᱧᱮᱞ ᱞᱮᱠᱷᱟᱡ ᱢᱟᱱᱮ ᱪᱷᱚ ᱥᱟᱛ ᱵᱟᱡᱮ ᱨᱮᱦᱚᱸ ᱠᱚ ᱜᱤᱛᱤᱡ ᱾ ᱤᱡ ᱜᱮᱭᱟ ᱦᱚᱲ ᱠᱚ ᱟ ᱚᱱᱮ ᱚᱱᱠᱟᱜ ᱟᱨ ᱵᱟᱡᱟᱨ ᱥᱮᱫ ᱫᱚ ᱮᱱᱮᱫ ᱱᱚᱝᱠᱟ ᱵᱟᱨᱚ ᱵᱟᱡᱮ ᱧᱤᱫᱟᱹ ᱦᱚᱸᱠᱚ ᱵᱮᱸᱜᱮᱫ ᱵᱟᱲᱟ ᱠᱟᱜᱼᱟ᱾
ᱦᱳᱭ ᱦᱳᱭ ᱦᱳᱭ ᱦᱳᱭ ᱾
ᱟᱫᱚ ᱛᱚᱵᱮ ᱟᱯᱮ ᱫᱚ ᱵᱟᱡᱟᱨ ᱱᱟᱠᱟᱨ ᱨᱮᱯᱮ ᱛᱟᱦᱮᱱ ᱠᱟᱱᱟ ᱥᱮ ᱟᱹᱛᱩ ᱰᱤᱦᱟᱹᱛ ᱨᱮᱜᱮ ᱥᱮ ᱪᱮᱫ ᱞᱮᱠᱟ?
ᱮᱸ ᱟᱹᱛᱩᱳ ᱫᱷᱟᱨᱮ ᱜᱮ ᱟᱞᱮ ᱦᱚᱸ ᱟᱹᱛᱩᱳ ᱜᱮ ᱚᱱᱠᱟ ᱵᱤᱨ ᱠᱚ ᱢᱮᱱᱟᱜ ᱟᱠᱟᱟᱜᱼᱟ ᱵᱤᱨ ᱜᱟᱡᱟᱲ ᱠᱚ᱾ ᱠᱚ ᱟᱹᱛᱩ ᱜᱮ ᱠᱟᱱᱟ᱾
ᱚᱱᱠᱟ ᱫᱚ ᱦᱟᱸᱜ ᱵᱟᱡᱟᱨ ᱨᱮ ᱫᱚ ᱵᱟᱝᱟ ᱦᱳᱭ᱾ ᱟᱛᱩ ᱫᱤᱥᱚᱢ ᱜᱮ ᱟᱫᱚ ᱱᱤᱛᱚᱜ ᱢᱟ ᱮ ᱜᱚᱴᱟ ᱟᱹᱛᱩ ᱟᱜ ᱤᱞᱮᱠᱴᱨᱤᱠ ᱞᱟᱭᱤᱱ ᱠᱚ ᱯᱮᱨᱮᱡ ᱟᱠᱟᱱᱟ ᱛᱚ ᱟᱫᱚ ᱚᱱᱠᱟ ᱫᱚ ᱜᱟᱡᱟᱲ ᱨᱮ ᱢᱮᱱᱟᱜ ᱞᱮ ᱨᱮᱦᱚᱸ ᱜᱟᱡᱟᱲ ᱞᱮᱠᱟ ᱫᱚ ᱵᱟᱭ ᱵᱩᱡᱷᱟᱹᱜᱼᱟ ᱵᱟᱡᱟᱨ ᱞᱮᱠᱟ ᱠᱟᱜᱮ ᱵᱩᱡᱟᱹᱣ ᱜᱚᱫᱚᱼᱟ᱾
ᱟᱪᱪᱷᱟ ᱟᱪᱪᱷᱟ ᱦᱮᱸ ᱚᱱᱮ ᱚᱱᱟ ᱠᱟᱱ ᱜᱮᱭᱟᱦᱟᱜ ᱟᱫᱚ ᱮᱱᱨᱮᱦᱚᱸ ᱟᱞᱮᱥᱮᱫ ᱢᱟ ᱱᱚᱜ ᱮᱱᱛᱮᱜ ᱱᱚᱣᱟ ᱥᱮᱨᱢᱟ ᱡᱟᱹᱲᱤ ᱫᱟᱜ ᱮᱦᱚᱵ ᱞᱮᱠᱷᱟᱡ ᱥᱮ ᱦᱩᱰᱩᱨ ᱵᱤᱡᱽᱞᱤ ᱞᱮᱠᱷᱟᱡ ᱛᱚ ᱚᱱᱟ ᱠᱷᱚᱡ ᱞᱟᱦᱟ ᱨᱮᱜᱮ ᱱᱚᱜᱼᱚᱭ ᱞᱟᱭᱤᱱ ᱫᱟᱹᱲᱟ ᱥᱮ ᱱᱚᱣᱟ ᱵᱤᱡᱽᱞᱤ ᱪᱟᱵᱟᱭᱮᱱ ᱜᱮ ᱢᱟᱱᱮ ᱫᱟᱹᱲ ᱠᱮᱫ ᱜᱮ ᱦᱟᱸᱜ᱾ ᱟᱫᱚ ᱟᱯᱮ ᱥᱮᱫ ᱫᱚ ᱱᱚᱝᱠᱟ ᱚᱱᱠᱟ ᱟᱱᱟᱴ ᱵᱟᱝ ᱨᱟᱠᱟᱵᱚᱜᱼᱟ ᱥᱮ ᱪᱮᱫᱞᱮᱠᱟ ᱦᱟᱸᱜ ᱥᱮ ᱱᱟᱯᱟᱭ ᱜᱮ ᱵᱤᱡᱽᱞᱤ ᱯᱮ ᱧᱟᱢᱟ ᱪᱚᱵᱽᱵᱤᱥ ᱜᱷᱚᱱᱴᱟ ᱥᱮ ᱪᱮᱫ ᱞᱮᱠᱟ ᱦᱟᱸᱜ ᱵᱤᱡᱽᱞᱤ ᱠᱚ?
ᱫᱚᱜ᱾ ᱮ ᱡᱟᱹᱯᱩᱫ ᱠᱚ ᱦᱮᱡ ᱞᱮᱱᱠᱷᱟᱱ ᱡᱟᱹᱲᱤ ᱠᱚ ᱦᱮᱡ ᱞᱮᱱᱠᱷᱟᱱ ᱵᱤᱡᱽᱞᱤ ᱠᱚᱫᱚ ᱟᱱᱟᱴᱚᱜ ᱜᱮᱭᱟ ᱟᱱᱟᱴ ᱫᱚ᱾
ᱦᱩᱸ ᱟᱫᱚ ᱱᱮᱛᱟᱨ ᱢᱟ ᱱᱟᱥᱮ ᱵᱮ ᱡᱟᱹᱲᱤ ᱨᱮᱜᱮ ᱦᱟᱱᱮ ᱰᱷᱟᱭᱰᱷᱩᱭ ᱵᱟᱲᱟᱭᱟᱭ-ᱟ ᱥᱮ ᱫᱚᱢᱮ ᱾ ᱟᱫᱚ ᱚᱱᱟ ᱠᱷᱟᱹᱛᱤᱨ ᱵᱤᱡᱽᱞᱤ᱾ ᱛᱚᱵᱮ ᱵᱟ ᱵᱟᱭ ᱛᱟᱦᱮᱱ ᱜᱮᱭᱟ ᱛᱚ ᱛᱮᱦᱮᱧ ᱫᱚ ᱱᱟᱦᱟᱜ ᱟᱹᱰᱤ ᱢᱚᱡᱽ ᱜᱮ ᱥᱤᱛᱩᱝ ᱞᱮᱟᱭ᱾ ᱟᱹᱰᱤ ᱢᱚᱸᱡᱽ ᱥᱤᱛᱩᱝ ᱱᱤᱛᱚᱜ ᱫᱚ ᱢᱟᱱᱮ᱾ ᱚᱲᱟᱜ ᱠᱚᱨᱮ ᱦᱚᱸ ᱯᱟᱝᱠᱷᱟ ᱠᱚ ᱵᱟᱵᱤᱱ ᱪᱟᱹᱞᱩ ᱞᱮᱠᱷᱟᱱ ᱮ ᱵᱟᱵᱤᱱ ᱛᱟᱦᱮᱸ ᱫᱟᱲᱮᱭᱟᱜᱼᱟ ᱩᱱᱟᱹᱜ ᱞᱚᱞᱚ ᱵᱩᱡᱷᱟᱹᱜ ᱠᱟᱱᱟ ᱾
ᱟᱪᱪᱷᱟ ᱟᱪᱪᱷᱟ ᱟᱞᱮᱥᱮᱫ ᱦᱚᱸ ᱚᱱᱠᱟᱢ ᱞᱟᱹᱭ ᱠᱮᱫ ᱞᱮ ᱠᱟᱡᱮ ᱱᱚᱜᱼᱚᱭ ᱵᱟᱨ ᱯᱮ ᱫᱤᱱ ᱞᱟᱦᱟᱨᱮ ᱱᱚᱝᱠᱟᱜᱮ ᱵᱩᱡᱷᱟᱹᱜ ᱠᱟᱱ ᱛᱟᱦᱮᱱᱟ ᱮᱱᱛᱮᱫ ᱚᱲᱟᱜ ᱨᱮᱦᱚᱸ ᱮᱠᱫᱚᱢ ᱦᱩᱫᱽ ᱦᱩᱫᱽ ᱥᱮᱢ ᱢᱮᱱ ᱫᱟᱲᱮᱭᱟᱜᱼᱟ ᱵᱟᱞᱵᱟᱞᱟᱣ ᱪᱟᱵᱟᱜ ᱟᱢ ᱟᱫᱚ ᱮᱠᱮᱱ ᱫᱟᱨᱤ ᱞᱟᱛᱟᱨ ᱨᱮᱜᱮᱢ ᱛᱟᱦᱮᱸ ᱫᱟᱲᱮᱭᱟᱜᱼᱟ ᱟᱨ ᱮᱥᱮ ᱢᱟᱛᱚ ᱚᱲᱟᱜ ᱠᱚᱨᱮᱦ ᱯᱟᱝᱠᱷᱟ ᱠᱚ ᱢᱮᱱᱟᱜ ᱜᱮᱭᱟ ᱢᱮᱱᱠᱷᱟᱱ ᱯᱟᱝᱠᱷᱟ ᱨᱮᱱᱟᱜ ᱦᱚᱭ ᱦᱚᱸ ᱟᱹᱰᱤ ᱞᱚᱞᱚ ᱵᱩᱡᱷᱟᱹᱜᱼᱟ ᱱᱚᱣᱟ ᱩᱫᱽᱜᱟᱹᱨ ᱫᱤᱱ ᱥᱮ ᱱᱚᱣᱟ ᱥᱤ ᱛᱩᱝ ᱠᱷᱟᱡ ᱫᱚ ᱦᱟᱸᱜ ᱢᱮᱱ ᱫᱟᱲᱮᱭᱟᱜᱼᱟᱢ ᱟᱫᱚ ᱦᱚᱞᱟ ᱢᱟᱦᱫᱮᱨ ᱠᱷᱚᱱ ᱜᱮ ᱟᱞᱮ ᱥᱮᱫ ᱫᱚ ᱱᱚᱝᱠᱟᱭ ᱨᱤᱢᱤᱞ ᱵᱟᱲᱟ ᱟᱠᱟᱫᱟ ᱟᱫᱚ ᱟᱹᱰᱤ ᱡᱟᱹᱥᱛᱤ ᱫᱚ ᱵᱟᱭ ᱫᱟᱜ ᱟᱠᱟᱫᱟ᱾ ᱮᱱᱦᱚᱸ ᱡᱷᱤᱯᱤᱨ ᱡᱷᱤᱯᱤᱨ ᱨᱤᱢᱤᱞ ᱫᱟᱭ ᱟᱨᱦᱚᱸᱭ ᱫᱟᱜ ᱮᱫᱟ ᱛᱚ ᱢᱟᱱᱮ ᱚᱱᱠᱟ ᱤᱭᱟᱹᱛᱮ ᱢᱟᱱᱮ ᱦᱚᱭ ᱦᱤᱸᱥᱤᱫ ᱞᱮᱠᱟᱛᱮᱫᱚ ᱱᱟᱯᱟᱭ ᱜᱮ ᱵᱩᱡᱷᱟᱹᱜ ᱠᱟᱱᱟ ᱟᱹᱰᱤ ᱩᱫᱽᱜᱟᱹᱨ ᱦᱚᱸ ᱵᱟᱝ ᱵᱩᱡᱷᱟᱹᱜ ᱠᱟᱱᱟ ᱟᱹᱰᱤ ᱨᱮᱭᱟᱲ ᱦᱚᱸ ᱵᱟᱝ ᱢᱟᱱᱮ
ᱦᱳ ᱱᱟᱯᱟᱭ ᱜᱮ ᱢᱟᱱᱮ ᱦᱟ ᱦᱮᱫ ᱦᱟ ᱦᱮᱫ- ᱡᱩ ᱡᱟᱦᱟᱸ ᱵᱚᱱ ᱞᱟᱹᱭᱟ ᱦᱟᱣᱮᱫ ᱨᱤᱛᱩ ᱡᱟᱦᱟᱸ ᱵᱚᱱ ᱞᱟᱹᱭᱟ ᱟᱨᱠᱤ ᱚᱱᱮ ᱚᱱᱠᱟ ᱾
ᱚᱱᱮ ᱚᱱᱠᱟ ᱵᱩᱡᱷᱟᱹᱜ ᱠᱟᱦᱟ ᱠᱟᱱ
ᱟᱫᱚ ᱟᱯᱮ ᱫᱤᱥᱚᱢ ᱫᱚ ᱢᱟᱥᱮ ᱚᱠᱟ ᱫᱷᱟᱨᱮ ᱛᱚᱞᱟ ᱥᱚᱢ ᱫᱚ ᱦᱟᱸᱜ ᱚᱠᱟ ᱯᱟᱴᱟ ᱯᱟᱲᱟᱜ ᱠᱟᱱᱟ ᱟᱯᱮ ᱫᱚ?
ᱟᱞᱮ ᱫᱚ ᱱᱚᱜᱼᱚᱭ ᱦᱩᱞ ᱫᱤᱥᱚᱢ ᱥᱟᱱᱛᱟᱞ ᱯᱟᱨᱜᱟᱱᱟ ᱠᱷᱚᱡ ᱜᱮ ᱦᱟᱸᱜ ᱤᱧ ᱫᱚ᱾
ᱟᱪᱪᱷᱟ ᱟᱪᱪᱷᱟ ᱮᱵᱤ ᱵᱷᱟᱜᱮ ᱮᱠᱵᱟᱨᱮ᱾ ᱡᱟᱦᱟᱸ ᱨᱮ ᱟᱵᱚ ᱥᱤᱫᱩ-ᱠᱟᱹᱱᱦᱩ ᱠᱤᱱ ᱦᱩᱞ ᱞᱮᱼᱟ᱾ ᱦᱮᱸᱥᱮ ᱮ ᱚᱱᱟ ᱫᱤᱥᱚᱢ ᱨᱮᱱ ᱠᱟᱱ ᱛᱟᱞᱟᱝᱟᱢ ᱟᱹᱰᱤ ᱵᱮᱥ᱾
ᱟᱹᱰᱤ ᱟᱹᱰᱤᱟᱹ ᱥᱟᱨᱦᱟᱣ ᱟᱨ ᱟᱢ ᱫᱚ ᱦᱟᱸᱜ ᱠᱟ ᱵᱮᱝᱜᱚᱞ ᱱᱟᱠᱷᱟ ᱥᱮ
ᱵᱮᱱᱜᱳᱞ ᱜᱮ ᱱᱟ ᱤᱧ ᱫᱚ ᱱᱟᱦᱟᱜ ᱵᱮᱝᱜᱚᱞ ᱠᱟᱱ ᱛᱟᱞᱟᱝᱤᱧ ᱮᱻ ᱡᱷᱟᱲᱜᱨᱟᱢ ᱠᱚᱢ ᱟᱸᱡᱚᱢ ᱟᱠᱟᱫ
ᱦᱩᱸ ᱦᱩᱸ ᱮᱠᱟᱞ ᱮᱠᱟᱞ ᱟᱡᱚᱢ ᱟᱠᱟᱜ ᱜᱤᱭᱟᱹᱧ ᱡᱷᱟᱨᱜᱨᱟᱢ ᱾
ᱡᱷᱟᱲᱜᱨᱟᱢ ᱫᱚ ᱟᱹᱰᱤ ᱯᱷᱮᱢᱟᱥ ᱧᱚᱜ ᱜᱮᱭᱟ ᱱᱟᱦᱟᱜ ᱢᱟᱱᱮ ᱵᱤᱨᱵᱩᱨᱩ ᱢᱟᱱᱮ ᱵᱤᱨ ᱠᱚ ᱥᱟᱨᱡᱚᱢ ᱦᱚᱸ ᱫᱟᱨᱮ ᱠᱚ ᱫᱚᱢᱮ ᱢᱮᱱᱟᱜᱼᱟ ᱛᱚ, ᱫᱚᱢᱮ ᱴᱩᱨᱤᱥᱴ ᱠᱚᱠᱚ ᱦᱤᱡᱩᱜᱼᱟ ᱡᱟᱦᱟ ᱱᱟᱣᱟ ᱟᱞᱮ ᱡᱷᱟᱲᱜᱨᱟᱢ ᱛᱮᱫᱚ ᱟᱨ ᱱᱚᱣᱟ ᱨᱮᱭᱟᱲ ᱫᱤᱱ ᱨᱟᱵᱟᱝ ᱫᱤᱱ, ᱟᱫᱚ ᱢᱟᱱᱮ ᱡᱚᱛᱚ ᱦᱚᱲ ᱜᱮᱠᱚ ᱡᱷᱚᱛᱚ ᱦᱚᱲ ᱜᱮᱠᱚ ᱠᱷᱚᱡᱚᱜᱼᱟ ᱡᱮ ᱡᱷᱟᱲᱜᱨᱟᱢ ᱢᱤᱫ ᱫᱤᱱ ᱜᱟᱱ ᱥᱮᱱ ᱠᱟᱛᱮ ᱵᱟᱨ ᱥᱤᱧ ᱜᱟᱱ ᱥᱮᱱ ᱠᱟᱛ ᱛᱮ ᱵᱟᱥᱟ ᱦᱮᱡ ᱦᱤᱡᱩᱜᱼᱟ ᱱᱚᱝᱠᱟ ᱾ ᱟᱨ ᱱᱚᱣᱟ ᱟᱞᱮ ᱥᱩᱨ ᱨᱮᱜᱮ ᱱᱚᱣᱟ ᱱᱚᱜᱼᱚᱭ ᱯᱟᱴᱟᱵᱤᱫᱟᱹ ᱯᱚᱨᱚᱵᱽ ᱠᱚ ᱦᱩᱭᱩᱜᱼᱟ ᱾ ᱟᱨ ᱱᱚᱣᱟ ᱵᱩᱨᱩ ᱵᱩᱨᱩ ᱵᱚᱸᱜᱟ ᱠᱚ ᱦᱩᱭᱩᱜᱼᱟ ᱱᱚᱜᱼᱚᱭ ᱯᱟᱨᱚᱢᱮᱱ ᱮᱻ ᱟᱥᱟᱲ ᱵᱚᱸᱜᱟ ᱢᱟᱱᱮ ᱥᱚᱱᱤᱵᱟᱨ᱾ ᱠᱚᱨᱮ ᱵᱩᱨᱩ ᱵᱚᱸᱜᱟᱜ ᱠᱚ ᱦᱩᱭᱱᱟ ᱥᱚᱱᱤᱵᱟᱨ ᱠᱤ ᱥᱚᱱᱤᱵᱟᱨ᱾ ᱟᱫᱚ ᱟᱹᱰᱤ ᱢᱚᱡᱽ ᱟᱹᱰᱤ ᱢᱚᱡᱽ ᱦᱚᱲ ᱠᱚ ᱦᱤᱡᱩᱜᱼᱟ ᱟᱹᱰᱤ ᱢᱚᱡᱽ ᱵᱩᱡᱷᱟᱹᱜᱼᱟ᱾
ᱟᱪᱪᱷᱟ ᱟᱪᱪᱷᱟ ᱟᱹᱰᱤ ᱱᱟᱯᱟᱭ ᱦᱮᱸ ᱟᱸᱡᱚᱢ ᱵᱟᱲᱟ ᱠᱟᱫ ᱜᱤᱭᱟᱹᱧ ᱚᱱᱛᱮᱱᱟᱜᱼᱼ ᱯᱤᱴᱷᱟᱹ ᱵᱟᱸᱫᱟ ᱚᱱᱠᱟ ᱫᱷᱟᱨᱟ ᱪᱟᱞᱟᱣ ᱫᱚᱦᱟᱸᱜ ᱵᱟᱹᱧ ᱪᱟᱞᱟᱣ ᱵᱟᱲᱟᱣᱼᱼ ᱡᱟᱹᱥᱛᱤ ᱠᱟᱭᱛᱮ ᱚᱱᱟ ᱡᱷᱟᱲᱜᱨᱟᱢ ᱱᱟᱠᱷᱟ ᱫᱚ ᱟᱨ ᱵᱮᱝᱜᱚᱞ ᱞᱮᱠᱟᱛᱮᱢ ᱢᱮᱱ ᱞᱮᱠᱷᱷᱟᱡ ᱫᱚ ᱱᱚᱣᱟᱼᱼ ᱩᱥᱛᱚᱨ ᱱᱟᱠᱷᱟᱼᱼ ᱱᱚᱣᱟ ᱢᱩᱨᱥᱤᱫᱟᱵᱟᱫ ᱢᱟᱞᱫᱟ ᱚᱱᱟ ᱞᱮᱠᱷᱟᱧ ᱪᱟᱞᱟᱣ ᱵᱟᱲᱟ ᱟᱠᱟᱱᱟ ᱦᱟᱸᱜ᱾ ᱟᱨ ᱱᱚᱛᱮ ᱢᱟ ᱮᱱᱛᱮᱫ ᱱᱚᱣᱟᱼᱼ ᱱᱚᱣᱟ ᱢᱩᱨᱥᱤᱫᱟᱵᱟᱫᱽ ᱱᱟᱷᱟ ᱮᱠᱮᱱ ᱯᱞᱮᱱ ᱮᱨᱤᱭᱟ ᱥᱮᱢ ᱢᱮᱱ ᱫᱟᱲᱮᱭᱟᱜᱼᱟ᱾ ᱜᱚᱴᱟ ᱜᱮ ᱥᱟᱱᱛᱟᱲ ᱜᱮ ᱦᱟᱸᱜ ᱡᱟᱭᱜᱟ ᱡᱩᱢᱤ ᱠᱩ ᱟᱫᱚ ᱟᱞᱮᱥᱮᱫ ᱢᱟ ᱱᱚᱜᱚᱭ ᱦᱩᱞᱼᱼ ᱱᱟᱠᱷᱟ ᱯᱟᱹᱠᱩᱲ ᱥᱟᱦᱮᱵᱽᱜᱚᱧ ᱱᱚᱣᱟ ᱠᱚᱨᱮ ᱫᱚ ᱵᱤᱨᱵᱩᱨᱩ ᱜᱮ ᱢᱮᱱᱟᱜᱼᱟ ᱟᱫᱚ ᱟᱞᱮ ᱦᱚᱸ ᱢᱟᱱᱮᱼᱼ ᱟᱞᱮ ᱥᱩᱨ ᱨᱮᱫᱚ ᱮᱠᱮᱱ ᱢᱟᱱᱮ ᱵᱤᱨᱵᱩᱨᱩ ᱜᱮ ᱦᱟᱸᱜ ᱵᱩᱡᱷᱟᱹᱣ ᱢᱮ ᱟᱞᱮ ᱥᱮᱫ ᱱᱚᱝᱠᱟᱼᱼ ᱴᱟᱞ ᱥᱮ ᱢᱮᱱ ᱫᱟᱲᱮᱼᱟ ᱯᱞᱮᱱ ᱡᱟᱭᱜᱟ ᱫᱚ ᱵᱟᱝ ᱠᱟᱱᱟ ᱚᱱᱟ ᱤᱭᱟᱹᱛᱮᱼᱼ ᱪᱟᱥᱵᱟᱥ ᱠᱚ ᱩᱱᱟᱹᱜ ᱱᱟᱯᱟᱭ ᱫᱚ ᱵᱟᱝ ᱦᱩᱭᱩᱜᱼᱟ ᱮᱱ ᱨᱮᱦᱚᱸ ᱢᱟᱱᱮᱼᱼ ᱡᱚᱢ ᱧᱩ ᱞᱮᱠᱟ ᱥᱮ ᱡᱚᱛᱚᱣᱟᱜ ᱞᱮᱠᱟ ᱫᱚ ᱴᱷᱤᱠ ᱴᱷᱟᱠ ᱜᱮ᱾ ᱟᱫᱚ ᱵᱟᱝᱜᱟᱞ ᱥᱮᱫ ᱚᱠᱟ ᱵᱚᱨᱫᱷᱚᱢᱟᱱ ᱱᱟᱠᱷᱟ ᱛᱤᱱᱟᱹᱜ ᱱᱟᱯᱟᱭ ᱦᱩᱭᱩᱜ ᱚᱱᱠᱟ ᱫᱚ ᱵᱟᱝ᱾
ᱟᱪᱪᱷᱟ ᱟᱪᱪᱷᱟ ᱟᱹᱰᱤ ᱟᱹᱰᱤ ᱢᱚᱸᱡ ᱤᱧ ᱵᱩᱡᱷᱟᱹᱣ ᱠᱮᱫᱟ ᱮᱸ ᱥᱟᱱᱼᱼ ᱱᱚᱣᱟ ᱯᱟᱠᱩᱲ ᱠᱚ ᱡᱟᱦᱟᱸ ᱚᱱᱟ ᱠᱚ ᱧᱩᱛᱩᱢ ᱠᱚᱢ ᱞᱟᱹᱭ ᱠᱮᱫᱮᱜᱼᱟ ᱚᱱᱟ ᱠᱚ, ᱮ ᱥᱟᱱᱛᱟᱲ ᱯᱟᱨᱜᱟᱱᱟ ᱠᱚ ᱡᱟᱦᱟᱸ ᱦᱟᱸᱜ ᱚᱱᱟ ᱠᱚ ᱵᱷᱚᱜᱽᱱᱟᱰᱤᱦᱤ ᱠᱚ ᱱᱚᱣᱟ ᱠᱚᱦᱚᱸ ᱟᱹᱞᱤᱧᱼᱼ ᱥᱮᱱᱚᱜ ᱨᱮᱱᱟᱜ ᱫᱚ ᱤᱪᱪᱷᱟᱹ ᱟᱹᱰᱤ ᱜᱟᱱ ᱜᱮ ᱛᱟᱦᱮᱸ ᱠᱟᱱᱟ ᱟᱫᱚ ᱦᱟᱸᱜ ᱠᱷᱟᱥ ᱠᱟᱨᱼᱼ ᱛᱮ ᱦᱟᱸᱜ ᱤᱧ ᱫᱚ ᱦᱟᱸᱜ ᱠᱟᱹᱴᱤᱡ ᱮᱠᱴᱚᱨ ᱠᱟᱱ ᱛᱟᱞᱟᱝ ᱟᱹᱧ ᱟᱨᱠᱤ᱾
ᱟᱪᱪᱷᱟ ᱟᱪᱪᱷᱟ ᱟᱹᱰᱤ ᱱᱟᱯᱟᱭ ᱵᱟᱹᱱᱩᱜᱼᱟ ᱦᱟᱸᱜ ᱟᱨ ᱟᱹᱰᱤ ᱨᱟᱹᱥᱠᱟᱹᱣᱟᱱ ᱞᱟᱹᱜᱤᱫ᱾ ᱡᱤᱱᱤᱥ ᱠᱟᱱᱟ ᱱᱚᱝᱠᱟ ᱢᱟᱱᱮ ᱱᱚᱝᱠᱟᱱ ᱮᱠᱴᱚᱨ ᱛᱩᱞᱩᱡ ᱫᱚ ᱦᱟᱸᱜ ᱯᱩᱭᱞᱳ ᱫᱷᱟᱹᱣ ᱤᱧᱼᱼ ᱨᱚᱯᱚᱲ ᱠᱟᱱᱟ ᱥᱮᱧ ᱨᱚᱯᱚᱲ ᱵᱟᱲᱟ ᱞᱮᱱᱜᱮᱭᱟ ᱛᱮ ᱵᱟᱢ ᱵᱩᱡᱷᱟᱹᱣᱟ᱾ ᱵᱟᱭ ᱞᱟᱹᱭ ᱞᱮᱠᱷᱟᱡ ᱡᱟᱦᱟᱸᱭ᱾ ᱵᱩᱡᱷᱟᱹᱣᱟ ᱮᱱᱛᱮᱫ ᱠᱟᱛᱮ ᱟᱫᱚ ᱟᱪᱪᱷᱟ ᱱᱚᱝᱠᱟ ᱠᱟᱛᱷᱟ ᱠᱟᱱᱟᱢᱟ ᱟᱹᱰᱤ ᱢᱚᱸᱡᱽ᱾
ᱱᱚᱜᱼᱚᱭ ᱜᱟᱭᱟᱱ ᱜᱟᱭᱟᱱ ᱡᱟᱦᱟᱸ ᱱᱟᱜ ᱟᱵᱚ ᱱᱤᱛᱚᱜ ᱢᱟ ᱟᱹᱰᱤ ᱜᱟᱱ ᱜᱟᱭᱟᱱ ᱯᱟᱹᱴᱤ ᱠᱚ ᱢᱮᱱᱟᱜ ᱠᱚᱣᱟ ᱥᱮ, ᱦᱩᱸ ᱟᱫᱚ, ᱟᱫᱚ ᱚᱱᱟ ᱢᱟᱱᱮ ᱟᱵᱚ ᱦᱟᱸᱜ ᱡᱟᱦᱟᱸ ᱜᱩᱨᱩ ᱜᱚᱢᱠᱮ ᱡᱟᱦᱟᱸ ᱥᱤᱫᱩ ᱠᱟᱹᱱᱩ ᱥᱟᱱᱛᱟᱲ ᱦᱩᱞ ᱡᱟᱦᱟᱸ ᱦᱟᱸᱜ ᱜᱟᱭᱟᱱ ᱢᱤᱫᱼᱼ ᱢᱤᱫᱴᱟᱝ ᱵᱟᱝ ᱢᱮᱱᱟᱜ ᱛᱟᱵᱚᱣᱟ ᱚᱞ ᱟᱠᱟᱫ ᱫᱚᱭ ᱟᱫᱚᱼᱼ ᱚᱱᱟ ᱥᱤᱫᱩ ᱠᱟᱹᱱᱩ ᱥᱟᱱᱛᱟᱲ ᱦᱩᱞ ᱨᱤᱱᱤᱡ ᱜᱮ ᱱᱟᱦᱟᱜ ᱢᱤᱫᱴᱟᱝ ᱮᱠᱴᱚᱨ ᱠᱟᱱ ᱛᱟᱞᱟᱝ ᱟᱹᱧ᱾ ᱟᱫᱚᱼᱼ ᱟᱵᱚ ᱡᱟᱦᱟᱸᱭ ᱦᱟᱸᱜ ᱱᱤ ᱢᱚᱱᱰᱚᱞ ᱢᱩᱨᱢᱩ ᱵᱚᱢᱠᱮ ᱡᱟᱦᱟᱸᱭ ᱦᱟᱸᱜ ᱥᱤᱫᱩ ᱠᱟᱹᱱᱩ ᱛᱚ ᱦᱳᱭ ᱵᱚᱝᱥᱚ ᱡᱟᱦᱟᱸᱭ ᱦᱟᱸᱜ ᱢᱮᱱᱟᱭ ᱛᱟᱵᱚᱛ ᱵᱚ ᱦᱳᱭ ᱩᱱᱤ ᱥᱟᱞᱟᱜ ᱜᱮ
ᱠᱤᱨᱫᱟᱨ ᱥᱮ ᱩᱱᱤᱭᱟᱢ ᱠᱤᱨᱫᱟᱨᱮᱢ ᱱᱤᱵᱷᱟᱣ ᱫᱟ ᱥᱮ ᱪᱮᱜ ᱞᱮᱠᱟ ᱟᱢᱫᱚ?
ᱟ ᱟᱫᱚ ᱩᱱᱤ ᱥᱟᱞᱟᱜ ᱢᱟᱱᱮ ᱟ ᱠᱚᱱᱴᱟᱠᱴ ᱦᱳᱭ ᱞᱮᱱ ᱛᱟᱞᱮᱭᱟ ᱢᱤᱫᱴᱟᱝ ᱮᱜᱽᱨᱤᱢᱮᱱᱴ ᱚᱸᱰᱮ ᱵᱷᱚᱜᱽᱱᱟᱰᱤᱦᱤᱨ ᱨᱮ ᱦᱳᱭᱳᱜᱼᱟ, ᱢᱮᱱ ᱛᱮ ᱟᱫᱚ ᱳᱭᱮᱫᱟᱨ ᱠᱚ ᱚᱱᱠᱟ ᱟᱨ ᱠᱟᱛᱷᱟ ᱠᱚ ᱵᱟᱭ ᱨᱚᱯᱚᱲ ᱛᱚᱯ ᱟᱞᱮ ᱠᱷᱟᱹᱛᱤᱨ ᱱᱟᱦᱟᱜ ᱟᱫᱚ ᱵᱟᱝ ᱦᱟᱸᱜ ᱞᱮ ᱦᱮᱸ ᱠᱚᱜᱼᱟ ᱟᱨᱠᱤ ᱚᱱᱛᱮ ᱱᱟᱦᱱᱟᱜ ᱟᱨᱠᱤ᱾ ᱪᱟᱞᱟᱜ ᱫᱚ, ᱟᱫᱚ ᱫᱚᱥᱟᱨ ᱟᱨᱚ ᱚᱱᱠᱟ ᱠᱟᱛᱷᱟ ᱠᱚ ᱜᱚᱴᱟ ᱞᱮᱱᱠᱷᱟᱱ ᱫᱚ ᱦᱟᱸᱜ ᱞᱮ ᱪᱟᱞᱟᱜ ᱜᱮᱭᱟ ᱱᱟᱦᱟᱜ᱾ ᱦᱮᱸᱥᱮ, ᱟᱫᱚ ᱦᱳᱭ ᱦᱳᱭ᱾
ᱛᱮᱦᱚᱸ ᱟᱹᱰᱤ ᱢᱚᱸᱡᱽ ᱡᱟᱭᱜᱟ ᱠᱟᱱ ᱜᱮᱭᱟ᱾ ᱟᱨ ᱢᱟᱱᱮ ᱟᱵᱚ ᱦᱚᱲ ᱚᱠᱟ ᱠᱚᱨᱮ ᱢᱮᱱᱟᱜ ᱠᱚᱣᱟ ᱟᱹᱰᱤ ᱢᱚᱸᱡᱽ ᱜᱮ ᱵᱩᱡᱷᱟᱹᱜᱼᱟ᱾ ᱚᱠᱟ ᱚᱠᱟ ᱡᱟᱭᱜᱟᱧ ᱪᱟᱞᱟᱣ ᱵᱟᱲᱟᱣ ᱠᱟᱱᱟ ᱟᱹᱰᱤ ᱱᱟᱯᱟᱭ ᱵᱩᱡᱷᱟᱹᱜᱼᱟ᱾ ᱢᱟᱱᱮ ᱨᱚᱲ ᱥᱟᱵᱟᱫ ᱠᱚ ᱥᱮ ᱟᱹᱲᱟᱹ ᱠᱚᱨᱮ ᱢᱤᱫᱵᱟᱨ ᱵᱷᱮᱜᱟᱨ ᱦᱩᱭ ᱫᱟᱲᱮᱭᱟᱜ ᱜᱮᱭᱟ᱾ ᱟᱫᱚ ᱟᱵᱚ ᱫᱚ ᱱᱚᱜᱼᱚᱭ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱵᱚᱱᱥ ᱠᱟᱱᱟ ᱵᱚᱱ ᱟᱨ ᱡᱚᱠᱷᱚᱱ ᱡᱟᱦᱟᱸᱭ ᱜᱮ ᱟᱵᱚ ᱥᱟᱱᱛᱟᱞ ᱦᱚᱲᱯᱮᱢ ᱧᱟᱯᱟᱢᱮᱭᱟ ᱛᱚ ᱟᱹᱰᱤ ᱨᱟᱹᱥᱠᱟᱹ ᱵᱩᱡᱷᱟᱹᱜᱼᱟ᱾ ᱮᱱᱛᱮᱜ ᱱᱚᱣᱟ ᱟᱥᱟᱢ ᱩᱲᱤᱥᱥᱟ ᱟᱨᱚ ᱱᱚᱜᱼᱚᱭ ᱵᱟᱝᱜᱟᱞ ᱵᱤᱦᱟᱨ ᱡᱷᱟᱲᱠᱷᱟᱸᱰ, ᱢᱟᱱᱮ ᱤᱧᱟᱹᱜ ᱦᱚᱸ ᱠᱩᱠᱢᱩ ᱢᱮᱱᱟᱜᱼᱟ ᱵᱚᱞᱮ ᱚᱠᱟ ᱚᱠᱟ ᱠᱚᱨᱮ ᱠᱷᱟᱥᱠᱟᱨ ᱢᱟᱱᱮ ᱦᱚᱲ ᱦᱚᱯᱚᱱ ᱠᱚ ᱢᱮᱱᱟᱜ ᱵᱩᱱ ᱚᱱᱟ ᱠᱚ ᱡᱟᱭᱜᱟᱧ ᱢᱤᱫ ᱫᱷᱟᱢ ᱤᱧ ᱥᱮᱱ ᱦᱤᱡᱩᱜ ᱟᱨ ᱮᱥᱮ ᱢᱟ ᱛᱮ ᱜᱚᱴᱟ ᱵᱷᱟᱨᱚᱛ ᱥᱮ ᱫᱩᱱᱤᱭᱟᱹ ᱚᱱᱠᱟ ᱧᱮᱞ ᱨᱮᱱᱟᱜ ᱢᱤᱫᱴᱟᱝ ᱠᱩᱠᱢᱩ ᱢᱮᱱᱟᱜ ᱜᱮᱭᱟ, ᱟᱫᱚ ᱠᱷᱟᱥᱠᱟᱨ ᱢᱟᱱᱮ ᱚᱠᱟ ᱚᱠᱟ ᱠᱚᱨᱮ ᱟᱵᱚ ᱦᱚᱲ ᱦᱚᱯᱚᱱ ᱢᱮᱱᱟᱜ ᱠᱚ ᱚᱱᱟ ᱡᱟᱭᱜᱟ ᱫᱚ ᱢᱟᱱᱮ ᱮᱠᱫᱚᱢ ᱱᱤᱦᱟᱹᱛᱤ ᱜᱮ ᱦᱟᱸᱜ ᱯᱟᱥᱮ ᱤᱧ ᱪᱟᱞᱟᱜᱼᱟ ᱦᱟᱸᱜ ᱩᱥᱟᱹᱨᱟ ᱜᱮ᱾
ᱢᱚᱡᱽ ᱜᱮ ᱵᱩᱡᱷᱟᱹᱜᱼᱟ ᱟᱵᱚ ᱢᱟᱱᱮ ᱵᱟᱠᱚ ᱞᱟᱹᱭᱟ ᱨᱚᱲ ᱦᱚᱸ ᱛᱟᱵᱚᱱ ᱢᱤᱫᱜᱮ ᱚᱞ ᱦᱚᱸ ᱛᱟᱵᱚᱱ ᱢᱤᱫᱜᱮ ᱡᱚᱛᱚᱜᱤ ᱢᱤᱫᱜᱮ ᱦᱟᱸᱱᱮ ᱱᱚᱣᱟ ᱦᱟᱱᱟ ᱱᱟᱣᱭᱟ ᱯᱚᱱᱚᱛ ᱨᱮ ᱢᱮᱱᱟᱜ ᱵᱚᱱ ᱨᱮᱦᱚᱸ ᱢᱟᱱᱮ ᱟᱵᱚ ᱫᱚ ᱦᱚᱲ ᱫᱚ ᱦᱚᱲ ᱜᱮ ᱠᱟᱱᱟ ᱵᱚᱱ᱾
ᱮᱠᱟᱞ ᱮᱠᱟᱞ ᱠᱟᱱ ᱜᱮᱭᱟ ᱢᱟᱱᱮ ᱢᱤᱫ ᱢᱟᱭᱟᱝ ᱨᱮᱱ ᱦᱚᱲ ᱠᱟᱱᱟ ᱵᱚᱱ ᱦᱮᱸ
ᱢᱤᱫ ᱢᱟᱭᱟᱝ ᱢᱤᱫ ᱢᱟᱭᱟᱝ ᱨᱮᱱ ᱦᱚᱲ ᱠᱟᱱᱟ ᱵᱚᱱ ᱦᱳᱭ ᱟᱫᱚ ᱦᱟᱸᱜ ᱛᱟᱦᱚᱞᱮ ᱟᱯᱮ ᱟᱯᱮ ᱚᱱᱟ ᱫᱷᱟᱨᱮ ᱠᱚᱫᱚ ᱚᱸ ᱵᱤᱨ ᱵᱩᱨᱩ ᱡᱟᱭᱜᱟ ᱜᱮ ᱠᱟᱱᱟ ᱟᱫᱚ ᱪᱟᱥᱵᱟᱥ ᱠᱚᱫᱚ ᱚᱱᱠᱟ ᱦᱩᱭᱩᱜ ᱜᱮᱭᱟ ᱚᱱᱟ ᱠᱚᱨᱮ?
ᱦᱮᱸ ᱦᱮᱸ ᱢᱟᱱᱮ ᱟᱝᱠᱟ ᱫᱷᱟᱨᱟ ᱫᱚ ᱵᱟᱝ ᱠᱟᱱᱟ ᱵᱚᱞᱮ ᱜᱚᱴᱟ ᱜᱮ ᱵᱩᱨᱩ ᱢᱮᱱᱟᱜᱼᱟ᱾ ᱟᱫᱚ ᱵᱩᱨᱩ-ᱵᱩᱨᱩ ᱫᱷᱟᱨᱮ ᱛᱮ ᱥᱮ ᱟᱲᱮ ᱟᱲᱮ ᱛᱮ ᱥᱮ ᱟᱭᱢᱟ ᱡᱟᱭᱜᱟ ᱱᱚᱝᱠᱟ ᱢᱮᱱᱟᱜᱼᱟ ᱵᱚᱞᱮ ᱯᱞᱮᱱ ᱢᱮᱱᱟᱜ ᱜᱮᱭᱟ᱾ ᱢᱤᱫ ᱵᱟᱨ ᱱᱟᱠᱷᱟ ᱫᱚ᱾ ᱟᱫᱚ ᱡᱚᱛᱚ ᱞᱮᱠᱟᱱᱟᱜ ᱡᱟᱭᱜᱟ ᱢᱮᱱᱟᱜᱼᱟ ᱟᱫᱚ ᱟᱞᱮ ᱥᱮᱜ ᱦᱚᱸ ᱢᱟᱱᱮ ᱥᱩᱨ ᱥᱩᱯᱩᱨ ᱨᱮ ᱵᱩᱨᱩ ᱠᱚ ᱢᱮᱱᱟᱜᱼᱟ ᱟᱨ ᱢᱤᱫ ᱱᱟᱠᱷᱟ ᱫᱚ ᱢᱮᱱ ᱫᱟᱲᱮᱭᱟᱜᱼᱟ ᱱᱚᱝᱠᱟ ᱯᱞᱮᱱ ᱮᱨᱤᱭᱟ ᱢᱟᱱᱟᱜᱼᱟ᱾ ᱯᱞᱮᱱ ᱛᱚ ᱵᱟᱢ ᱢᱮᱱ ᱫᱟᱲᱮᱭᱟᱜᱼᱟ ᱯᱩᱨᱟᱹ ᱥᱟᱱᱛᱟᱞ ᱫᱚ᱾ ᱟᱫᱚ ᱰᱷᱟᱯᱠᱟ ᱰᱷᱩᱚᱯᱠᱩ ᱟᱫᱚ ᱮᱱᱨᱮᱦᱚᱸ ᱠᱷᱮᱛ ᱠᱚᱞᱮ ᱵᱮᱱᱟᱣ ᱵᱟᱲᱟ ᱠᱟᱫᱟ᱾ ᱪᱟᱥᱵᱟᱥ ᱞᱮᱠᱟᱛᱮᱫᱚ ᱦᱩᱲᱩ ᱪᱟᱥ ᱦᱩᱭᱩᱜ ᱜᱮᱭᱟ ᱦᱩᱲᱩ ᱪᱟᱥ᱾ ᱱᱚᱣᱟ ᱱᱮᱛᱟᱨ ᱫᱤᱱ ᱜᱮ ᱟᱨ ᱢᱟᱱᱮ ᱵᱚᱪᱷᱚᱨ ᱨᱮ ᱢᱤᱫ ᱫᱷᱟᱣ ᱜᱮ ᱦᱳᱭᱳᱜᱼᱟ ᱢᱟᱱᱮ ᱮᱱᱛᱮ ᱱᱚᱣᱟ ᱥᱮᱨᱢᱟ ᱡᱟᱞᱤ ᱫᱟᱜ ᱵᱷᱚᱨᱥᱟ ᱜᱮ ᱟᱞᱮ ᱥᱮᱜ ᱫᱚ᱾ ᱟᱨ ᱥᱟᱶ ᱥᱟᱶᱛᱮ ᱢᱟᱱᱮ ᱡᱚᱸᱰᱨᱟ ᱠᱚ ᱟᱹᱰᱤ ᱡᱟᱹᱥᱛᱤ ᱪᱟᱥ ᱦᱩᱭᱩᱜᱼᱟ ᱮᱱᱛᱜ ᱱᱚᱛᱮ ᱫᱚ ᱱᱚᱣᱟ ᱫᱷᱤᱨᱤ ᱧᱚᱜ ᱡᱟᱭᱜᱟ ᱜᱮ ᱟᱞᱮ ᱱᱟᱠᱷᱟ ᱫᱚ ᱟᱫᱚ ᱚᱱᱟᱛᱮ ᱡᱚᱸᱨᱟ ᱠᱚᱫᱚ ᱢᱟᱱᱮ ᱡᱟᱹᱥᱛᱤ ᱠᱟᱭᱛᱮ ᱱᱚᱣᱟ ᱫᱟᱜ ᱦᱚᱸ ᱵᱟᱝ ᱞᱟᱜᱟᱜᱼᱟ ᱟᱨ ᱢᱚᱸᱡᱽ ᱜᱮ ᱦᱳᱭᱳᱜᱼᱟ᱾ ᱡᱚᱸᱰᱨᱟ ᱪᱟᱥ ᱦᱳᱭᱳᱜᱼᱟ ᱡᱚᱸᱰᱨᱟ ᱠᱷᱮᱛ ᱨᱮᱜᱮᱢ ᱢᱮᱱ ᱫᱟᱲᱮᱭᱟᱜᱼᱟ ᱱᱚᱣᱟ ᱡᱟᱹᱲᱤ ᱦᱚᱸᱠᱚ ᱪᱟᱥᱟ ᱚᱠᱟ ᱫᱚ ᱵᱟᱵᱮᱨ ᱠᱚᱠᱚ ᱵᱮᱱᱟᱣᱟ ᱚᱱᱟ ᱡᱟᱹᱲᱤ᱾ ᱟᱨᱦᱚᱸ ᱚᱱᱟ ᱡᱟᱹᱲᱤ ᱚᱱᱟ ᱠᱷᱮᱛ ᱨᱮᱜᱮ ᱟᱨᱦᱚᱸ ᱚᱱᱟ ᱜᱷᱟᱸᱝᱨᱟ ᱦᱚᱸᱞᱮ ᱪᱟᱥᱟ᱾ ᱢᱤᱫᱴᱮᱱ ᱠᱷᱮᱛᱨᱮ ᱚᱱᱟ ᱯᱮᱱᱮ ᱨᱚᱠᱚᱢ ᱡᱤᱱᱤᱥ ᱠᱚ ᱪᱟᱥ ᱵᱟᱲᱟ ᱠᱟᱜᱼᱟ᱾ ᱟᱫᱚ ᱱᱮᱛᱟᱨ ᱢᱟ ᱮᱱᱛᱮᱫ ᱱᱚᱣᱟ ᱱᱚᱣᱟ ᱡᱚᱸᱰᱨᱟ ᱢᱟ ᱢᱟᱱᱮ ᱫᱟᱠᱟ ᱞᱟᱹᱜᱤᱫ ᱢᱟ ᱵᱟᱠᱚ ᱵᱮᱣᱦᱟᱨᱮᱫ ᱵᱟᱠᱷᱟᱡ ᱞᱟᱦᱟ ᱛᱮᱫᱚᱧ ᱫᱤᱥᱟᱹᱭᱟ ᱟᱨ ᱱᱚᱣᱟ ᱵᱟᱵᱟ ᱛᱟᱠᱚ ᱠᱚ ᱞᱟᱹᱭᱟ, ᱵᱚᱞᱮ ᱩᱱ ᱡᱚᱠᱷᱟᱡ ᱫᱚ ᱞᱟᱦᱟ ᱛᱮᱫᱚ᱾ ᱦᱩᱲᱩ ᱫᱚ ᱠᱚᱢ ᱪᱟᱥ ᱦᱩᱭᱩᱜ ᱠᱟᱱ ᱛᱟᱦᱮᱱᱟ᱾ ᱮᱱᱛᱮᱜ ᱫᱟᱜ ᱨᱮᱱᱟᱜ ᱟᱱᱟᱴ ᱥᱮ ᱦᱟᱱᱟ ᱱᱟᱣᱟ᱾ ᱟᱨ ᱡᱚᱸᱰᱨᱟ ᱜᱮ ᱦᱟᱸᱜ ᱡᱟᱹᱥᱛᱤ ᱠᱚ ᱪᱟᱥᱮᱫ ᱛᱟᱦᱮᱱᱟ ᱡᱚᱸᱰᱨᱟ ᱠᱚ ᱠᱚᱫᱮ ᱠᱚ ᱟᱨᱦᱚᱸ ᱮᱢᱟᱱ ᱛᱮᱭᱟᱜ᱾ ᱧᱩᱛᱩᱢ ᱵᱟᱹᱧ ᱫᱤᱥᱟᱹᱭᱮᱫᱟ ᱟ ᱚᱱᱮ ᱚᱱᱟ ᱠᱚᱜᱮ ᱫᱟᱠᱟ᱾ ᱞᱮᱠᱟ ᱠᱚ ᱡᱚᱢ ᱵᱟᱲᱟᱭᱮᱫ ᱛᱟᱦᱮᱱᱟ᱾ ᱡᱚᱸᱰᱨᱟ ᱫᱟᱠᱟ ᱱᱮᱛᱟᱨ ᱫᱚ ᱦᱟᱸᱜ ᱢᱟᱱᱮ ᱡᱚᱸᱰᱨᱟ ᱫᱟᱠᱟ ᱫᱚ ᱵᱟ ᱠᱚ ᱡᱚᱢ ᱫᱟ ᱢᱟᱱᱮ ᱠᱷᱟᱹᱞᱤ ᱟᱛᱟ ᱵᱟᱲᱟᱭ ᱞᱟᱹᱜᱤᱫ, ᱥᱮ ᱪᱷᱟᱹᱛᱩ ᱠᱚ ᱵᱮᱱᱟᱣ ᱞᱟᱹᱜᱤᱫ ᱪᱟᱥᱵᱟᱥ ᱫᱟ
ᱦᱳᱭ ᱦᱳᱭ ᱦᱳᱭ ᱟᱫᱚ ᱟᱯᱮ ᱦᱳᱭ ᱟᱫᱚ ᱟᱞᱮ ᱟᱞᱮ ᱱᱚᱣᱟ ᱫᱷᱟᱨᱮ ᱫᱚ ᱛᱟᱞᱟᱝ ᱟᱹᱰᱤ ᱡᱳᱨ ᱫᱷᱟᱨᱟᱜ ᱜᱮ ᱦᱩᱲᱩ ᱠᱚᱜᱮᱞᱮ ᱪᱟᱥᱟ᱾ ᱟᱫᱚ ᱡᱚᱱᱰᱨᱟ ᱠᱚᱫᱚ ᱠᱚ ᱪᱟᱥ ᱜᱮᱭᱟ, ᱡᱟᱠᱮ ᱡᱮᱢᱚᱱ᱾ ᱚᱱᱟ ᱜᱷᱩᱴᱩ ᱜᱷᱩᱴᱩ ᱧᱚᱜ ᱡᱟᱭᱜᱟ ᱠᱚ, ᱡᱟᱦᱟᱸ ᱢᱮᱱᱟᱜ ᱟᱠᱟᱫ ᱟᱨᱠᱤ ᱚ ᱩᱱᱠᱩ ᱠᱚᱫᱚ ᱠᱚ ᱪᱟᱥ ᱵᱟᱲᱟᱭ ᱜᱮᱭᱟ ᱟᱫᱚ ᱠᱷᱟᱥ ᱠᱟᱨ ᱛᱮᱫᱚ ᱦᱩᱲᱩ ᱜᱮ ᱟᱹᱰᱤ ᱡᱟᱹᱥᱛᱤ ᱱᱚᱛᱮ ᱫᱚ᱾
ᱟᱪᱪᱷᱟ ᱟᱪᱪᱷᱟ ᱛᱚᱵ ᱢᱤᱫ ᱥᱮᱨᱢᱟ ᱥᱮᱢᱟ ᱢᱤᱫ ᱵᱚᱪᱷᱚᱨ ᱪᱷᱚᱨ ᱨᱮ ᱫᱚ ᱛᱤᱱᱟᱹᱜ? ᱫᱷᱟᱣ ᱯᱮ ᱪᱟᱥ ᱟᱯᱮ ᱦᱩᱲᱩ ᱫᱚ ᱦᱟᱸᱜ᱾
ᱟᱞᱮᱫᱚ ᱢᱤᱫ ᱥᱮᱨᱢᱟ ᱨᱮᱫᱚ᱾ ᱦᱩᱲᱩ ᱫᱚ ᱵᱟᱨ ᱫᱷᱟᱣ ᱫᱚ ᱮᱠᱵᱟᱨᱮ ᱢᱟᱱᱮ ᱠᱚᱢᱯᱟᱞᱥᱟᱨᱤ ᱜᱮ ᱪᱟᱥᱚᱜ ᱵᱟᱨ ᱫᱷᱟᱣ ᱫᱚ ᱟᱫᱚ ᱢᱤᱢᱤᱫ ᱡᱟᱭᱜᱟ ᱨᱮ ᱢᱤᱢᱤᱫ ᱡᱟᱭᱜᱟ ᱫᱚ ᱟᱨᱚ ᱯᱮ ᱫᱷᱟᱣ ᱜᱚᱫᱟ ᱠᱚ᱾
ᱟᱪᱪᱷᱟ ᱟᱪᱪᱷᱟ ᱢᱟᱱᱮ ᱱᱚᱝᱠᱟ ᱫᱟᱜ ᱨᱮᱱᱟᱜ ᱥᱩᱵᱤᱫᱟ ᱯᱟᱥᱮᱡ ᱱᱟᱯᱟᱭ ᱧᱚᱜ ᱜᱮᱛᱟ ᱯᱮᱭᱟ, ᱥᱮ ᱪᱮᱫ ᱞᱮᱠᱟ ᱡᱟᱦᱟᱱᱟᱜ ᱱᱚᱝᱠᱟ ᱠᱮᱱᱮᱞ ᱠᱩ ᱥᱮ ᱯᱟᱢ ᱮᱱᱟ ᱮᱢᱟᱱ ᱠᱚ ᱵᱟᱹᱭᱥᱟᱹᱣ ᱠᱟᱫ ᱯᱮᱭᱟ ᱠᱚ ᱥᱮ ᱪᱮᱫ ᱞᱮᱠᱟ ᱦᱟᱜ
ᱤᱱᱟᱛᱮ ᱥᱚᱨᱠᱟᱨ ᱠᱷᱚᱱᱟᱜ ᱦᱚᱸ ᱟᱻ ᱚᱱᱠᱟ ᱢᱤᱱᱤ ᱰᱤᱯ ᱠᱚᱠᱚ ᱵᱟᱹᱭᱥᱟᱹᱣ ᱠᱟᱫ ᱞᱮᱭᱟ᱾ ᱟᱨ ᱡᱟᱠᱮ ᱡᱟᱠᱮ ᱡᱟᱦᱟᱸᱭ ᱠᱚᱣᱟᱜ ᱠᱷᱮᱛ ᱠᱚ, ᱥᱟᱸᱜᱮ ᱫᱷᱟᱨᱟ ᱢᱮᱱᱟᱜ ᱟᱠᱟᱫᱼᱟ ᱩᱱᱠᱩ ᱫᱚ ᱠᱚ ᱯᱟᱨᱥᱚᱱᱟᱞ ᱮᱥᱠᱟᱨ ᱜᱮᱠᱚ ᱵᱤᱫ ᱠᱟᱣᱱᱟ᱾ ᱵᱮᱱᱟᱣ ᱟᱠᱟᱫᱟ ᱠᱚ ᱟᱨ ᱟᱞᱮᱚ ᱦᱟᱸᱜ ᱱᱚᱣᱟ ᱡᱟᱦᱟᱸ ᱟᱵᱚ ᱥᱚᱵᱚᱨ ᱱᱟᱠᱷᱟ ᱡᱟᱦᱟᱸ ᱱᱟᱹᱭ ᱢᱮᱱᱟᱜ ᱫᱚ᱾ ᱢᱟᱨᱟᱝ ᱱᱟᱹᱭ᱾ ᱚᱱᱟᱮ ᱥᱩᱨ ᱜᱮᱭᱟᱞᱮ ᱟᱞᱮ ᱫᱚ ᱫᱚᱢᱮ ᱥᱩᱨ᱾ ᱟᱫᱚ ᱚᱱᱟ ᱚᱱᱟ ᱠᱷᱟᱹᱛᱤᱨ ᱛᱮ ᱫᱟᱜ ᱦᱳᱭ ᱫᱟᱜ ᱨᱮᱱᱟᱜ ᱞᱮᱵᱮᱞ ᱠᱚᱦᱚᱸ ᱟᱹᱰᱤ ᱤᱭᱟᱹ ᱜᱮ ᱜᱮᱭᱟ ᱟᱹᱰᱤ ᱠᱚᱢ ᱫᱷᱟᱨᱟ ᱨᱮ ᱪᱮᱛᱟᱱ ᱧᱚᱜ ᱜᱮᱭᱟ ᱦᱳᱭ᱾
ᱟᱞᱮ ᱥᱮᱫ ᱫᱚ ᱦᱟᱜ ᱢᱮᱱ ᱫᱟᱲᱮᱭᱟᱜᱼᱟ᱾ ᱱᱚᱣᱟ ᱦᱩᱲᱩ ᱪᱟᱥ ᱞᱟᱹᱜᱤᱫ ᱫᱚ ᱟᱱᱟᱴ ᱧᱚᱜ ᱜᱮ ᱵᱩᱡᱷᱟᱹᱜ ᱜᱮᱭᱟ ᱟᱫᱚ ᱮᱱᱨᱮᱦᱚᱸ ᱥᱚᱨᱠᱟᱨ ᱦᱚᱛᱮ ᱛᱮᱫᱚᱢ ᱢᱮᱱ ᱫᱟᱲᱮᱭᱟᱜᱼᱟ᱾ ᱱᱚᱣᱟ ᱵᱟᱹᱫ ᱠᱩᱧ ᱠᱚᱠᱚ ᱞᱟ ᱵᱟᱲᱟ ᱟᱠᱟᱫ ᱞᱮᱭᱟ᱾ ᱛᱚ ᱵᱟᱹᱫ ᱠᱩᱧ ᱠᱚᱛᱮ ᱪᱟᱥ ᱵᱟᱥ ᱠᱟᱹᱴᱤᱡ ᱢᱟᱹᱤᱡ ᱫᱚ ᱦᱩᱭᱩᱜ ᱜᱮᱭᱟ ᱦᱩᱲᱩ